ᱦᱮᱸ ᱡᱚᱦᱟᱨ ᱜᱮ ᱜᱚᱢᱠᱮ, ᱦᱮᱸ ᱟᱸᱡᱚᱢᱚᱜ ᱠᱟᱱ ᱜᱮᱫᱚ
ᱦᱮᱸ ᱡᱟᱭᱦᱳᱠ
ᱟᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱮᱠᱷᱚᱱ ᱫᱚᱭ ᱫᱩᱲᱩᱵ ᱦᱩᱭ ᱠᱟᱱᱟ᱾
ᱟᱪᱪᱷᱟ, ᱟᱪᱪᱷᱟ
ᱦᱮᱸ ᱫᱟᱠᱟ ᱡᱚᱢ ᱛᱚᱯᱩᱱ ᱡᱚᱛᱚ ᱜᱮ ᱦᱩᱭ ᱠᱟᱱᱟ᱾ ᱟᱜ ᱟᱵᱮᱱ?
ᱦᱮᱸ ᱛᱩᱯᱩ ᱫᱟᱠᱟ ᱡᱚᱢ ᱥᱟᱱᱟᱢ ᱜᱮ ᱠᱚᱨᱟᱣ ᱦᱩᱭᱠᱟᱱ ᱜᱮᱭᱟ ᱱᱤᱡᱮ ᱠᱚ᱾
ᱦᱮᱸ ᱾
ᱦᱳᱭᱥᱟ, ᱚᱝᱠᱟ ᱛᱟᱨᱯᱚᱨᱮ ᱦᱮᱸ ᱾ ᱦᱳᱭ ᱟᱨ ᱪᱮᱫ ᱥᱟᱛᱟᱢ ᱪᱮᱛᱟᱱ ᱨᱮ ᱜᱟᱞᱢᱟᱨᱟᱣ ᱞᱮᱠᱷᱟᱱ ᱫᱚ ᱱᱟᱯᱟᱭ ᱠᱚᱜ ᱜᱮᱭᱟ?
ᱮᱸ ᱞᱟᱹᱭᱵᱮᱱ ᱪᱮᱜ ᱵᱮᱱ ᱢᱮᱱᱫᱟ?
ᱟᱦ ᱢᱤᱫᱴᱟᱝ ᱥᱟᱛᱟᱢ ᱪᱮᱛᱟᱱ ᱨᱮ ᱴᱮᱦᱟᱴ ᱠᱟᱛᱮ ᱜᱟᱞᱢᱟᱨᱟᱣ ᱞᱮᱠᱷᱟᱱ ᱫᱚ ᱱᱟᱯᱟᱭ ᱠᱚᱜ ᱜᱮ
ᱵᱟᱝ ᱵᱩᱡᱷᱟᱹᱜ ᱠᱟᱱ ᱛᱟᱵᱮᱱᱟ,
ᱵᱟᱝ ᱟᱸᱡᱚᱢᱚᱜ ᱠᱟᱱᱟ?
ᱵᱟᱝ ᱵᱟᱝ ᱚ ᱦᱮᱸ ᱟᱸᱡᱚᱢᱚᱜ ᱠᱟᱱᱟ ᱞᱟᱹᱭ ᱵᱮᱱ ᱪᱟᱥᱵᱟᱥ ᱮᱠᱷᱚᱱ ᱫᱚ ᱮᱛᱚᱦᱚᱵ ᱫᱚᱠᱚ ᱮᱛᱚᱦᱚᱵ ᱠᱟᱱᱟ ᱟᱫᱚ ᱡᱚᱛ ᱛᱚᱲ ᱫᱚ ᱵᱟᱝᱟ ᱠᱚᱢ ᱧᱚᱜ ᱫᱚ
ᱦᱩᱸ ᱾
ᱦᱚ ᱟᱨ ᱟᱯᱮ ᱚᱱᱛᱮ
ᱦᱮᱸ ᱟᱞᱮᱥᱮᱫ ᱦᱚᱸ ᱮᱛᱚᱦᱚᱵ ᱜᱚ ᱠᱟᱜ ᱜᱮᱭᱟ ᱠᱚ ᱟᱹᱰᱤᱴᱟᱜ ᱜᱮᱠᱚ ᱞᱟᱦᱟ ᱤᱫᱤ ᱜᱚᱜ ᱠᱟᱫᱟ ᱠᱚ ᱦᱮᱸᱥᱮ ᱞᱟᱯᱷᱟᱝ ᱥᱮᱫ ᱞᱮ ᱥᱮᱱ ᱜᱚᱜ ᱟᱠᱟᱱᱟ ᱦᱮᱸ
ᱟᱪᱪᱷᱟ, ᱪᱪᱷᱟ ᱾ ᱟᱫᱚ ᱚᱱᱛᱮ ᱫᱚ ᱛᱟᱦᱚᱞᱮ ᱪᱮ ᱫᱟᱜ ᱱᱚᱝ ᱥᱮᱨᱢᱟ ᱫᱟᱜ ᱛᱮᱜᱮ ᱪᱟᱥ ᱵᱟᱟᱥ ᱦᱩᱭᱩᱜᱼᱟ ᱥᱮ ᱱᱚᱝᱠᱟ ᱥᱮᱞᱚ ᱠᱚ ᱢᱮᱱᱟᱜ ᱟᱠᱟᱫᱟ ᱾
ᱦᱩᱸ ᱥᱮᱞᱚ ᱫᱟᱜ ᱠᱚ ᱦᱮᱱᱟᱜ ᱠᱟᱜ ᱜᱮᱭᱟ ᱦᱮᱸᱥᱮ ᱵᱟᱝ
ᱦᱮᱸ ᱾
ᱦᱳᱭ ᱾
ᱚᱱᱟ ᱥᱟᱞᱳ ᱫᱟᱜ ᱛᱮ?
ᱦᱳᱭ ᱦᱳᱭ ᱥᱮᱞᱚ ᱫᱟᱜ ᱛᱮᱜᱮ ᱟᱫᱚ ᱵᱟᱠᱷᱟᱱ ᱫᱚ ᱪᱮᱫ ᱞᱮᱠᱟ
ᱟᱪᱪᱷᱟ ᱟᱪᱪᱷᱟ ᱛᱟᱦᱚᱞᱮ ᱫᱟᱜ ᱡᱟᱹᱲᱤᱫᱚ ᱦᱩᱭᱩᱜ ᱜᱮᱭᱟ ᱫᱟᱜ ᱡᱟᱹᱲᱤᱭᱟᱜ ᱜᱮᱭᱟ ᱥᱮ ᱵᱟᱝ
ᱦᱮᱸ ᱫᱟᱜ ᱢᱳᱚᱴᱟᱟᱢᱩᱴᱤ
ᱢᱚᱴᱟᱢ ᱟᱪᱪᱷᱟᱷᱟ
ᱟᱫᱚ ᱫᱟᱜ ᱫᱚ ᱩᱱᱟᱹᱜ ᱫᱚ ᱵᱟᱝ ᱨᱮᱦᱚᱸ ᱦᱮᱸᱥᱮ ᱵᱟᱝ ᱟᱞᱮ ᱫᱚ ᱦᱚᱜᱚᱭ ᱦᱮᱱᱟᱜ ᱠᱟᱜᱼᱟ ᱟᱹᱧ ᱞᱟᱹᱭ ᱠᱮᱫᱚ
ᱦᱚᱸ ᱟᱪᱪᱷᱟ
ᱦᱳᱭ ᱚᱱᱠᱟ ᱞᱮᱠᱟᱟᱜ ᱜᱮ ᱟᱪᱪᱷᱟ ᱮᱸ ᱪᱮᱫ ᱠᱚ ᱞᱟᱹᱭᱟᱹ ᱟᱵᱚ ᱥᱮᱛᱟᱜ ᱠᱷᱚᱱ ᱟᱹᱭᱩᱵ ᱫᱷᱟᱹᱵᱤᱡ ᱛᱮ ᱢᱟᱱᱮ ᱛᱤᱨᱞᱟᱹ ᱠᱚ ᱪᱮᱫ ᱞᱮᱠᱟ ᱛᱤᱱᱟᱹᱜ ᱴᱟ ᱠᱟᱹᱢᱤ ᱠᱚᱵᱚᱱ ᱜᱚᱲᱚ ᱵᱟᱲᱟ ᱟᱠᱚ ᱠᱟᱱ ᱜᱮᱭᱟ ᱢᱟᱥᱮ ᱱᱚᱣᱟ ᱵᱟᱠᱷᱨᱟᱛᱮ ᱢᱤᱫ ᱵᱟᱨ ᱞᱮ ᱞᱟᱹᱭᱟ ᱛᱟᱞᱟᱝ ᱢᱮ ᱥᱮ
ᱦᱮᱸ ᱪᱮᱜ ᱵᱮᱱ ᱢᱮᱱᱫᱟᱹ
ᱞᱫᱟᱹᱧ ᱛᱤᱨᱞᱟᱹ ᱠᱚ ᱞᱟᱹᱭᱫᱟᱹᱤᱧ ᱥᱮᱛᱟᱜ ᱠᱷᱚᱱ ᱟᱹᱭᱩᱵ ᱫᱷᱟᱹᱵᱤᱡ ᱛᱮ ᱠᱟᱹᱢᱤ ᱦᱚᱨᱟ ᱛᱤᱱᱟᱹᱜ ᱜᱟᱱ ᱵᱚᱱ ᱜᱚᱨᱚᱣᱟ ᱠᱚ ᱜᱚᱲᱚ ᱟᱠᱚ ᱠᱟᱱᱟ ᱚᱱᱟ ᱠᱟᱛᱷᱟᱧ ᱞᱟᱹᱭ ᱚᱪᱚᱭᱮᱫᱟ ᱟᱢᱟᱜ ᱢᱚᱱᱮ ᱫᱚ ᱪᱮᱫ ᱞᱮᱠᱟᱭ ᱞᱟᱹᱭᱮᱫ ᱛᱟᱢᱟ